ᱦᱟᱸᱻᱟ, ᱾
ᱦᱮᱸ, ᱯᱮᱲᱟ ᱦᱚᱲ, ᱚᱠᱟ ᱞᱮᱠᱟ ᱢᱮᱱᱟᱢᱟ?
ᱢᱚᱡᱽ ᱜᱮ, ᱢᱤᱱᱟ. ᱧᱟ। ᱟᱢ ᱜᱮ, ᱪᱮᱫ ᱞᱮᱠᱟ?
ᱤᱧ ᱦᱚᱧ, ᱢᱚᱸᱡᱽ ᱵᱟᱲᱟ ᱜᱮᱭᱟ ᱾ ᱟᱨ ᱚᱲᱟᱜ ᱠᱚᱨᱮ?
ᱚᱲᱟᱜ ᱠᱚᱨᱮ ᱦᱚᱸᱠᱚ, ᱢᱚᱡᱽ ᱜᱮᱭᱟ।
ᱚᱸᱻ, ᱱᱚᱰᱮ ᱦᱚᱸ, ᱱᱚᱰᱮ ᱦᱚᱸ ᱡᱷᱚᱛᱚ ᱦᱚᱲ ᱠᱚ, ᱢᱚᱡᱽ ᱜᱮᱭᱟ।
ᱚᱻ, ᱪᱮᱫ ᱮᱢ ᱪᱮᱠᱟᱭᱮᱫᱟ?
ᱤᱧ ᱫᱩᱧ ᱫᱩᱲᱩᱵ ᱟᱠᱟᱱᱟ ᱱᱚᱛᱮ ᱫᱚ ᱟᱹᱰᱤ ᱫᱟᱜ ᱮ ᱡᱟᱹᱲᱤᱭᱮᱫᱟ ᱟᱹᱰᱤ ᱟᱭᱢᱟ᱾
ᱚᱻ
ᱟᱨ ᱟᱢ ᱫᱚ ᱪᱮᱫ ᱮᱢ ᱪᱮᱠᱟᱭᱮᱫᱟ?
ᱤᱧ ᱫᱚ ᱜᱤᱫᱽᱨᱟᱹ ᱯᱟᱲᱦᱟᱣ ᱠᱟᱛᱮᱫ ᱤᱧ ᱵᱟᱹᱞᱮ ᱱᱤᱛᱚᱜ ᱫᱚᱧ ᱫᱩᱲᱩᱵ ᱟᱠᱟᱱᱟ। ᱜᱤᱫᱽᱨᱟᱹᱧ ᱯᱟᱲᱦᱟᱣᱮᱫ ᱠᱚ ᱛᱟᱦᱮᱱᱟ।
ᱦᱮᱸ ᱛᱚᱵᱮ ᱜᱤᱫᱽᱨᱟᱹ ᱫᱚ ᱯᱟᱲᱦᱟᱣᱮᱫ ᱠᱚ ᱛᱟᱦᱮᱸᱫ ᱠᱷᱟᱡ ᱫᱚ ᱟᱪᱪᱷᱟ, ᱱᱚᱣᱟ ᱞᱟᱹᱭ ᱢᱮ ᱮᱸ ᱜᱤᱫ ᱽᱨᱟᱹ ᱫᱚ ᱪᱮᱠᱟ ᱠᱟᱛᱮ ᱮᱱᱛᱮᱜ ᱡᱚᱞᱫᱤ ᱠᱚ ᱪᱮᱫᱟ ᱥᱮ ᱵᱚᱞᱮ ᱜᱤᱫᱽᱨᱟᱹ ᱚᱠᱟ ᱞᱮᱠᱟ ᱯᱟᱲᱦᱟᱣ ᱞᱮᱠᱚ ᱠᱷᱟᱡ ᱵᱚᱞᱮ ᱩᱱᱠᱩ ᱚᱱᱟ ᱨᱮ ᱢᱚᱱᱮ ᱞᱟᱜᱟᱣ ᱠᱟᱛᱮ ᱠᱚ ᱮᱱᱛᱮᱫ ᱠᱚ ᱯᱟᱲᱦᱟᱜᱼᱟ ᱾
ᱦᱮᱸ ᱾ ᱵᱚᱞᱮ ᱠᱟᱹᱴᱤᱡ ᱜᱤᱫᱽᱨᱟᱹ ᱯᱟᱲᱦᱟᱣ ᱠᱚ ᱞᱟᱹᱜᱤᱫ ᱫᱚ ᱟᱢ ᱫᱚ ᱩᱱᱤ ᱫᱚ ᱵᱚᱞᱮ ᱮᱠᱟᱞ ᱫᱚ ᱟᱞᱚᱢ ᱚᱞ ᱦᱚᱪᱚᱭᱮᱭᱟ ᱥᱮ ᱯᱩᱨᱟᱹ ᱡᱳᱨ ᱵᱚᱞᱮ ᱯᱩᱨᱟᱹ ᱯᱷᱳᱨᱥ ᱮᱢ ᱠᱟᱛᱮᱫ ᱫᱚ ᱩᱱᱤ ᱫᱚ ᱵᱚᱞᱮ ᱵᱟᱢ ᱯᱟᱲᱦᱟᱣᱮᱭᱟ᱾ ᱢᱟᱱᱮ ᱩᱱᱤ ᱫᱚ ᱡᱟᱦᱟᱸᱴᱟᱜ ᱟᱢ ᱩᱱᱤᱢ ᱨᱟᱹᱥᱠᱟᱹᱜ ᱦᱚᱪᱚᱭᱮᱭᱟ ᱚᱱᱠᱟ ᱯᱟᱲᱦᱟᱣ ᱮᱢᱮ ᱵᱚᱞᱮ ᱟᱫᱚ ᱤᱧ ᱫᱚ ᱠᱟᱹᱴᱤᱡ ᱜᱤᱫᱽᱨᱟᱹ ᱫᱚ ᱚᱱᱟ ᱪᱤᱛᱟᱹᱨ ᱠᱚ ᱧᱮᱞ ᱠᱟᱛᱮᱫ ᱵᱚᱞᱮ ᱚᱱᱟ ᱧᱩᱛᱩᱢ ᱤᱧ ᱞᱟᱹᱭᱟᱭᱟ ᱾ ᱥᱮ ᱵᱚᱞᱮ ᱚᱱᱟ ᱨᱮᱭᱟᱜ ᱨᱚᱝ ᱵᱚᱞᱮ ᱮᱱᱛᱮᱫ ᱚᱠᱟ ᱞᱮᱠᱟ ᱧᱮᱞᱚᱜ ᱛᱟᱦᱮᱱᱟ ᱾ ᱢᱟᱱᱮ ᱚᱱᱠᱟ ᱠᱟᱛᱮᱜ ᱩᱱᱤ ᱚᱱᱟᱧ ᱨᱚᱲ ᱦᱚᱪᱚᱭᱮᱭᱟ ᱾
ᱟᱪᱪᱷᱟ ᱾
ᱦᱮᱸ ᱾
ᱦᱮᱸᱻ ᱟᱨ ᱪᱮᱫ ᱜᱤᱫᱽᱨᱟᱹ ᱮᱜᱮᱨ ᱡᱩᱫᱤ ᱵᱟᱭ ᱡᱩᱛ ᱦᱚᱪᱚᱭᱟ ᱛᱚᱵᱮ ᱩᱱᱤ ᱜᱤᱫᱽᱨᱟᱹ ᱫᱚᱢ ᱮᱜᱮᱨᱮᱭᱟ ᱥᱮᱢ ᱫᱟᱞᱮᱭᱟ ᱥᱮ ᱵᱚᱞᱮᱢ ᱚᱠᱟ ᱞᱮᱠᱟᱭ ᱮᱭᱟ?
ᱵᱟ, ᱜᱤᱫᱽᱨᱟᱹ ᱵᱟᱭ ᱨᱚᱲ ᱫᱟᱲᱮᱭᱟᱜᱼ ᱟᱭ᱾ ᱛᱚ ᱩᱱᱤ ᱵᱚᱞᱮ ᱟᱡ ᱚᱠᱟ ᱞᱮᱠᱟᱭ ᱡᱮᱭᱥᱮᱢ ᱨᱚᱲ ᱦᱚᱪᱚᱭᱮᱭᱟ ᱛᱚ ᱩᱱᱤ ᱵᱟᱭ ᱨᱚᱲ ᱫᱟᱲᱮᱭᱟᱜ ᱠᱟᱱᱟᱭ, ᱛᱚ ᱟᱢᱫᱚᱢ ᱤᱭᱟᱹ ᱵᱚᱞᱮ ᱠᱳᱥᱤᱥᱟᱢ ᱠᱤ ᱵᱚᱞᱮ ᱩᱱᱤ ᱨᱚᱲ, ᱛᱚ ᱩᱱᱤ ᱫᱚ ᱯᱷᱳᱨᱥ ᱵᱚᱞᱮ ᱟᱞᱚᱢ ᱵᱚᱞᱮ ᱵᱚᱛᱚᱨ ᱦᱚᱪᱚᱭᱮᱭᱟᱢ ᱥᱮᱢ ᱫᱟᱞᱮᱭᱟ ᱚᱱᱟ ᱠᱚᱫᱚ ᱵᱟᱝ᱾ ᱚᱱᱟ ᱫᱚ ᱯᱟᱲᱦᱟᱣ ᱨᱮᱭᱟᱜ ᱤᱭᱟᱹ ᱱᱤᱭᱚᱢ ᱫᱚ ᱵᱟᱝ ᱠᱟᱱᱟ᱾ ᱵᱚᱞᱮ ᱜᱤᱫᱽᱨᱟᱹ ᱟᱢ ᱵᱚᱛᱚᱨ ᱦᱚᱪᱚᱭᱮᱭᱟᱢ ᱛᱚᱵᱮ ᱟᱢ ᱪᱮᱫ ᱦᱚᱪᱚᱭᱮᱭᱟ ᱤᱱᱠᱟᱹ ᱫᱚ ᱵᱚᱞᱮ ᱵᱟᱝ ᱠᱟᱱᱟ ᱾ ᱤᱱᱠᱟᱹ ᱟᱜᱟᱨᱮᱢ ᱟᱢᱮᱢ ᱤᱭᱟᱹᱭᱮᱫᱮ ᱠᱟᱱᱟ ᱛᱚ ᱜᱤᱫᱽᱨᱟᱹ ᱫᱚ ᱩᱱᱤ ᱫᱚ ᱟᱨ ᱵᱚᱛᱚᱨ ᱛᱮ ᱩᱱᱤ ᱫᱚ ᱪᱮᱫ ᱜᱮ ᱵᱟᱭ ᱪᱮᱫᱟ ᱟᱨ ᱯᱟᱲᱦᱟᱜ ᱥᱮᱫ ᱫᱚ ᱩᱱᱤ ᱫᱚ ᱡᱳᱨ ᱜᱮ ᱵᱟᱭ ᱡᱚᱨᱟᱭ ᱾
ᱟᱪᱪᱷᱟ ᱾ ᱦᱩᱸᱻ ᱟᱨ ᱛᱚᱵᱮ ᱮᱸ, ᱡᱮ ᱟᱫᱷᱟᱱ ᱜᱤᱫᱽᱨᱟᱹ ᱮᱸ ᱠᱷᱟᱹᱞᱤ, ᱠᱷᱮᱞᱳᱚᱜ ᱥᱮᱫ ᱠᱚ ᱮᱱᱛᱮ ᱠᱚ ᱡᱳᱨ ᱵᱟᱲᱟᱭᱟ ᱾ ᱟᱨ ᱚᱞᱚᱜ ᱯᱟᱲᱦᱟᱜ ᱥᱮᱫ ᱮᱢ ᱫᱩᱲᱩᱵᱮ ᱠᱷᱟᱡ ᱫᱚ ᱡᱟᱹᱯᱤᱫ ᱛᱩᱫᱩᱜ ᱛᱟᱭᱟ ᱥᱮ ᱦᱟᱱᱟ ᱱᱟᱣᱟᱭᱟ ᱩᱱᱤᱭᱮ ᱦᱟᱱᱛᱮ ᱞᱟᱹᱭ ᱟᱢᱟ ᱱᱚᱣᱟ ᱦᱟᱥᱩᱭᱤᱫᱤᱧᱟ ᱦᱮᱸ, ᱱᱚᱣᱟ ᱦᱟᱥᱩᱭᱤᱫᱤᱧ ᱠᱟᱱᱟ ᱦᱟᱱᱟ ᱦᱟᱥᱩᱭᱤᱫᱤᱧ ᱠᱟᱱᱟ ᱾ ᱛᱚᱠᱷᱚᱱ ᱫᱚᱼᱼ ᱟᱫᱚ ᱚᱠᱟᱞᱮᱠᱟ ᱞᱮᱠᱷᱟᱡ ᱮᱢ, ᱩᱱᱤ ᱵᱚᱞᱮ ᱚᱸᱰᱮ ᱯᱟᱲᱦᱟᱜ ᱞᱟᱹᱜᱤᱫᱼᱮ ᱟᱨ ᱦᱮᱸᱼᱼ ᱮᱱᱛᱮᱜ ᱫᱩᱲᱩᱵᱚᱜᱼ ᱟᱭ ᱥᱮ ᱵᱚᱞᱮ ᱯᱟᱲᱦᱟᱜᱼᱟ ᱮ ᱢᱚᱱᱮᱭᱮᱭᱟ ᱾
ᱡᱟᱦᱟᱸᱭ ᱜᱤᱫᱽᱨᱟᱹ ᱵᱟᱦᱟᱱᱟ ᱠᱚ ᱢᱟᱨᱟᱣ ᱛᱟᱸᱦᱮᱱᱟ, ᱵᱚᱞᱮ ᱵᱟᱱᱟᱣ ᱛᱟᱸᱦᱮᱱᱟ ᱠᱚᱼᱼ ᱩᱱᱠᱩ ᱜᱤᱫᱽᱨᱟᱹ ᱫᱚ ᱵᱚᱞᱮᱼᱼ ᱩᱱᱤ ᱟᱠᱟ ᱞᱮᱠᱟᱛᱮ ᱟᱭᱮ, ᱟᱡ ᱵᱚᱞᱮ ᱠᱷᱩᱥᱤᱢ ᱟᱴᱠᱟᱨ ᱦᱚᱪᱚᱭᱮᱭᱟ ᱵᱚᱞᱮ ᱩᱱᱤ ᱟᱭᱟᱜ ᱦᱤᱥᱟᱹᱵᱽ ᱛᱮ ᱯᱟᱲᱦᱟᱣᱮ ᱢᱮ ᱾ ᱟᱫᱚ ᱵᱚᱞᱮ ᱤᱧ ᱪᱮᱫ ᱞᱮᱠᱟᱧ ᱢᱮᱱᱟ ᱚᱱᱠᱟ ᱫᱚ ᱟᱞᱚ, ᱚᱱᱠᱟ ᱩᱱᱤᱢ ᱢᱮᱛᱟᱭ ᱠᱷᱟᱡ ᱢᱟ ᱟᱨᱦᱚᱸ ᱵᱟᱭ ᱯᱟᱲᱦᱟᱜ ᱾
ᱦᱮᱸ ᱦᱮᱸ ᱦᱮᱸ ᱾
ᱦᱮᱸ ᱩᱱᱤ ᱫᱚ ᱟᱡ ᱚᱠᱟ ᱞᱮᱠᱟ ᱵᱚᱞᱮ ᱡᱮᱭᱥᱮ ᱩᱱᱤ ᱵᱚᱞᱮ ᱯᱟᱲᱦᱟᱣ ᱨᱮᱦᱚᱸ ᱟᱭᱢᱟ ᱛᱚᱨᱤᱠᱟ ᱢᱮᱱᱟᱜᱼᱟ ᱾ ᱡᱟᱦᱟᱸᱭ ᱜᱤᱫᱽᱨᱟᱹ ᱫᱚ ᱠᱷᱮᱞ ᱠᱷᱮᱞ ᱨᱮ ᱟᱢ ᱩᱱᱤᱢ ᱯᱟᱲᱦᱟᱣᱼᱼ ᱵᱚᱞᱮ ᱤᱭᱟᱹ ᱮᱢᱟᱭᱟ ᱵᱚᱞᱮ ᱮᱱᱛᱮ ᱥᱤᱪᱪᱷᱟ ᱜᱮᱭᱟᱱᱮᱢ ᱮᱢᱟᱭᱟ ᱾
ᱦᱩᱸ ᱾
ᱤᱸᱠᱟᱹ, ᱟᱨ ᱟᱨ ᱢᱤᱫ ᱵᱟᱨ ᱜᱤᱫᱽᱨᱟᱹ ᱫᱚᱠᱚᱼᱼ ᱛᱟᱸᱦᱮᱱ ᱛᱟᱸᱦᱮᱱᱟ ᱠᱤ ᱵᱚᱞᱮ ᱵᱟᱠᱚ ᱨᱚᱲ ᱛᱟᱸᱦᱮᱱᱟ ᱟᱨ ᱢᱤᱫ ᱵᱟᱨ ᱜᱤᱫᱽᱨᱟᱹ ᱫᱚᱠᱚ ᱛᱟᱸᱦᱮᱱ ᱛᱟᱸᱦᱮᱱᱟ ᱯᱩᱨᱟᱹ ᱡᱟᱹᱥᱛᱤ ᱠᱚ ᱨᱚᱲ ᱛᱟᱸᱦᱮᱱᱟ ᱾ ᱛᱚ ᱟᱢ ᱩᱱᱤ ᱜᱤᱫᱽᱨᱟᱹ ᱵᱩᱡᱽ ᱞᱟᱹᱜᱤᱫ ᱵᱚᱞᱮ ᱮᱱᱛᱮᱜ ᱠᱳᱥᱤᱥ ᱢᱮ ᱠᱤ ᱵᱚᱞᱮ ᱩᱱᱤᱼᱼ ᱚᱠᱟ ᱞᱟᱹᱜᱤᱫ ᱵᱟᱝ ᱯᱟᱲᱦᱟᱜ ᱥᱟᱱᱟᱭᱫᱮ ᱠᱟᱱᱟ ᱾
ᱦᱩᱸ ᱦᱩᱸ ᱾
ᱦᱮᱸ ᱟᱨ ᱡᱟᱦᱟᱸᱭ ᱜᱤᱫᱽᱨᱟᱹ ᱡᱮᱭᱥᱮ ᱠᱟᱹᱴᱤᱡ ᱦᱚᱸᱠᱚ ᱛᱟᱸᱦᱮᱱᱟ ᱩᱱᱠᱩ ᱜᱤᱫᱽᱨᱟᱹ ᱫᱚ ᱤᱭᱟᱹᱼᱼ ᱟᱹᱰᱤ ᱡᱟᱹᱥᱛᱤ ᱠᱚ ᱠᱩᱞᱤᱭᱟ ᱛᱚ ᱟᱨᱼᱼ ᱵᱚᱞᱮ ᱡᱟᱦᱟᱸᱭ ᱫᱚ ᱯᱩᱨᱟᱹᱭ ᱠᱩᱞᱤ ᱠᱷᱟᱡ ᱫᱚᱭ ᱩᱱᱤ ᱮᱜᱮᱨ ᱜᱚᱫᱮᱭᱟᱭ ᱠᱤ ᱵᱚᱞᱮᱼᱼ ᱛᱤᱱᱟᱹᱜ ᱮᱢ ᱠᱩᱞᱤᱧ ᱠᱟᱱᱟ ᱤᱱᱟᱹᱜ ᱜᱤ ᱠᱩᱞᱤᱧ ᱢᱮ, ᱥᱮ ᱵᱚᱞᱮ ᱱᱤᱭᱟᱹᱼᱼ ᱜᱮᱨ ᱠᱟᱛᱮᱫ ᱛᱷᱤᱨ ᱠᱟᱭᱟ ᱾ ᱛᱚ ᱜᱤᱫᱽᱨᱟᱹ ᱫᱚ ᱚᱱᱠᱟ ᱠᱟᱛᱮᱜ ᱫᱚ ᱵᱚᱞᱮ ᱵᱟᱝᱠᱩ ᱯᱟᱲᱦᱟᱣ ᱠᱚᱣᱟ, ᱩᱱᱤ ᱫᱚ ᱟᱢ ᱫᱚ ᱛᱤᱱᱟᱹᱜ ᱮ ᱠᱩᱞᱤᱭᱮᱜ ᱢᱮᱭᱟᱭ ᱾
ᱦᱩᱸ ᱦᱩᱸ ᱾
ᱦᱮᱸ, ᱟᱢᱫᱚ ᱛᱤᱱᱟᱹᱜ ᱮ ᱠᱩᱞᱤᱭᱮᱫ ᱢᱮᱭᱟᱭ ᱟᱢ ᱫᱚ ᱚᱱᱟ ᱫᱚ ᱞᱟᱹᱭ ᱤᱫᱤᱭᱟᱭ ᱢᱮ ᱩᱱᱤ ᱫᱚ ᱾ ᱦᱮᱸ ᱟᱨ ᱜᱤᱫᱽᱨᱟᱹ ᱫᱚᱼᱼ ᱡᱟᱸᱦᱟᱱᱟᱜ ᱪᱤᱡᱽ ᱜᱮᱠᱚ ᱧᱮᱞᱟ ᱚᱱᱟ ᱪᱤᱡᱽ ᱜᱮᱠᱚ ᱪᱮᱫᱽ ᱛᱟᱸᱦᱮᱱᱟ, ᱛᱚ ᱟᱢᱼᱼ ᱩᱱᱤ ᱜᱤᱫᱽᱨᱟᱹ ᱥᱟᱢᱟᱝ ᱨᱮᱫᱚ ᱵᱚᱞᱮ ᱤᱱᱠᱟᱹᱱᱟᱜ ᱪᱮᱫᱽ ᱜᱮ ᱟᱞᱚᱢ ᱤᱭᱟᱹᱭᱟ, ᱵᱚᱞᱮ ᱩᱱᱤᱼᱼ ᱟᱫᱚ ᱚᱱᱟ ᱜᱚᱞᱚᱛ ᱪᱤᱡᱮ ᱪᱤᱫᱽ ᱾
ᱦᱩᱸ ᱦᱩᱸ
ᱦᱮᱸ ᱚᱱᱟᱛᱮ ᱢᱚᱸᱡᱽ ᱡᱤᱱᱤᱥ ᱜᱮ ᱵᱚᱞᱮ ᱟᱢ ᱫᱚ ᱜᱤᱫᱽᱨᱟᱹ ᱫᱚ ᱪᱮᱫᱽ ᱟᱭ ᱢᱮ ᱾
ᱦᱩᱸ ᱤᱧ ᱦᱚᱸ ᱚᱱᱠᱟ ᱛᱮ ᱜᱤᱫᱽᱨᱟᱹᱧ ᱧᱮᱞ ᱵᱟᱲᱟᱳ ᱠᱟᱜ ᱠᱚᱣᱟ ᱵᱚᱞᱮ ᱮᱱᱛᱮᱜᱼᱼ ᱚᱞᱚᱜ ᱯᱟᱲᱦᱟᱜ ᱠᱚ ᱫᱩᱲᱩᱵ ᱞᱮᱱᱠᱷᱟᱡ, ᱛᱚ ᱟᱫᱷᱟᱱ ᱠᱚᱫᱚ ᱵᱟᱝ ᱢᱚᱱᱮᱭᱟᱠᱚ ᱛᱟᱦᱮ ᱮᱱᱛᱮᱼᱼ ᱠᱟᱹᱵᱷᱤ ᱫᱚ ᱜᱤᱛᱤᱡ ᱠᱟᱛᱮ ᱦᱚᱸᱠᱚ ᱯᱟᱲᱦᱟᱜᱼᱟ ᱥᱮ ᱵᱚᱞᱮᱼᱼ ᱮᱴᱟᱜ ᱥᱮᱫ ᱮ ᱫᱷᱮᱭᱟᱱ ᱠᱟᱜᱼᱟ, ᱠᱟᱹᱵᱷᱤ ᱠᱟᱹᱵᱷᱤ ᱫᱚᱧ ᱧᱮᱞ ᱵᱟᱲᱟ ᱟᱠᱟᱫ ᱠᱚᱣᱟ ᱮᱱᱛᱮᱼᱼ ᱟᱫᱚᱢ ᱜᱤᱫᱽᱨᱟᱹ ᱫᱚ ᱪᱮᱫ ᱠᱚ ᱪᱮᱠᱟᱭᱟ, ᱠᱟᱜᱚᱡᱮ ᱟᱹᱪᱩᱨ ᱵᱟᱲᱟᱭᱟ ᱥᱮᱼᱼ ᱮᱴᱟᱜ ᱥᱮᱫ ᱮ ᱠᱚᱭᱚᱜ ᱟᱠᱟᱫᱟᱭ ᱚᱱᱠᱟ ᱮᱱᱛᱮ ᱦᱮᱸ ᱾ ᱟᱫᱚ ᱩᱱ ᱡᱚᱠᱷᱮᱡ ᱤᱧ ᱧᱮᱞ ᱵᱟᱲᱟᱳ ᱟᱠᱟᱫ ᱠᱚᱣᱟ ᱩᱱᱠᱩ ᱜᱤᱫᱽᱨᱟᱹ ᱠᱚᱫᱚᱼᱼ ᱵᱚᱞᱮ, ᱮᱜᱮᱨ ᱠᱚᱣᱟ ᱠᱚ ᱥᱮᱠᱚ ᱨᱳᱦᱮᱫ ᱠᱚᱣᱟ, ᱦᱮᱸᱼᱼ ᱟᱫᱚ ᱩᱱᱠᱩ ᱵᱚᱛᱚᱨ ᱛᱮᱼᱼ ᱛᱟᱭᱱᱚᱢ ᱛᱮ ᱮᱱᱛᱮ ᱚᱱᱠᱟ ᱯᱟᱲᱦᱟᱜ ᱦᱚᱸ ᱞᱟᱹᱜᱤᱫ ᱵᱟᱝ ᱠᱚ ᱚᱸᱰᱮ ᱠᱚ ᱫᱩᱲᱩᱵ ᱥᱩᱨᱩᱜᱼᱟ ᱾ ᱥᱮ ᱡᱟᱸᱦᱟᱭᱮ ᱩᱱᱤᱭᱮ ᱡᱟᱸᱦᱟᱭᱼᱼ ᱩᱱᱤ ᱨᱮᱱ ᱢᱟᱪᱮᱫ ᱠᱟᱱᱟᱭ ᱛᱚ ᱩᱱᱤ ᱴᱷᱮᱡ ᱵᱟᱭ ᱥᱩᱨᱩᱜ ᱞᱟᱹᱜᱤᱫᱚᱜ-ᱟ᱾ ᱟᱫᱚᱼᱼ ᱤᱱᱠᱟᱹ ᱟᱯᱷᱤᱨ ᱟᱨᱦᱚᱸ ᱚᱱᱠᱟᱱ ᱠᱚᱫᱚᱧ ᱧᱮᱞ ᱟᱠᱟᱫ ᱠᱚᱣᱟ, ᱠᱮᱣ ᱢᱟᱪᱮᱫ ᱥᱩᱞᱩᱡ ᱟᱫᱚᱢ ᱠᱚᱼᱼ ᱠᱷᱩᱵ ᱢᱚᱡᱽ ᱛᱮᱠᱚ ᱫᱩᱲᱩᱵ ᱥᱩᱨᱩᱜ-ᱟ ᱥᱮᱠᱚ ᱩᱱᱠᱩ ᱥᱚᱞᱮ ᱢᱚᱸᱡᱽ ᱜᱮᱠᱚᱼᱼ ᱵᱚᱞᱮ ᱜᱟᱯᱟᱞ ᱢᱟᱨᱟᱣ ᱟᱠᱚ ᱥᱮ ᱟᱫᱚ ᱩᱱᱠᱩ ᱠᱚᱣᱟᱜ ᱫᱚᱧ ᱧᱮᱞ ᱟᱠᱟᱫ ᱛᱟᱠᱚᱣᱟᱼᱼ ᱠᱤ ᱮᱸ ᱮᱠᱫᱚᱢ ᱠᱟᱹᱴᱤᱡ ᱜᱤᱫᱽᱨᱟᱹ ᱠᱚ ᱛᱟᱦᱮᱱ ᱠᱷᱟᱡᱼᱼ ᱛᱚ ᱩᱱᱠᱩ ᱫᱚ ᱚᱱᱟ ᱪᱤᱛᱟᱹᱨ ᱠᱚ ᱩᱫᱩᱜ ᱩᱫᱩᱜ ᱛᱮᱠᱚ ᱞᱟᱹᱭ ᱵᱟᱲᱟ ᱟᱠᱚᱣᱟ᱾ ᱥᱮ ᱵᱚᱞᱮ ᱪᱤᱛᱟᱹᱨ ᱜᱮᱼᱼ ᱤᱱᱟᱹᱜ ᱡᱟᱫᱟ ᱪᱤᱛᱟᱹᱨ ᱵᱟᱞᱟ ᱠᱤᱛᱟᱹᱵ ᱠᱷᱚᱡ ᱜᱮᱠᱚ ᱩᱱᱠᱩ ᱠᱚ ᱞᱟᱹᱭ ᱟᱠᱚᱣᱟ᱾ ᱛᱚ ᱠᱤᱥᱟᱹ ᱠᱚ ᱞᱟᱹᱭ ᱟᱠᱩᱣᱟ ᱛᱚ ᱚᱱᱠᱟᱱᱟᱜ ᱜᱮᱼᱼ ᱟᱸ ᱛᱷᱚᱲᱟ ᱜᱟᱱ ᱠᱚ ᱮᱱᱛᱮ ᱠᱚ ᱮᱱᱮᱡ ᱵᱟᱲᱟ ᱚᱪᱚ ᱠᱚᱣᱟ᱾ ᱥᱮᱠᱚ ᱦᱤᱞᱟᱹᱣ ᱵᱟᱲᱟ ᱚᱪᱚ ᱠᱚᱣᱟ᱾ ᱫᱚ ᱛᱤᱱ ᱛᱤᱱ ᱨᱮᱫᱚ ᱮᱱᱛᱮ ᱚᱱᱠᱟᱼᱼ ᱡᱚᱠᱚᱲ ᱞᱮᱠᱟ ᱠᱚ ᱵᱟᱱᱟᱣ ᱞᱟᱜᱟᱜ-ᱟ ᱛᱚ ᱦᱚᱲᱜᱮᱼᱼ ᱛᱤᱱ ᱛᱤᱱ ᱨᱮᱫᱚ ᱡᱤᱵᱽ ᱡᱤᱭᱟᱹᱞᱤ ᱞᱮᱠᱟ ᱠᱚ ᱮᱱᱛᱮᱜ ᱮᱼᱼ ᱟᱸ ᱵᱚᱞᱮ ᱠᱚ ᱵᱟᱱᱟᱣ ᱞᱟᱜᱟᱜ-ᱟ ᱤᱱᱠᱟᱹ ᱠᱟᱛᱮᱜ ᱤᱧ ᱧᱮᱞ ᱠᱟᱫ ᱠᱚᱣᱟ ᱮᱱᱛᱮᱜᱼᱼ ᱠᱚ ᱯᱟᱲᱦᱟᱣ ᱵᱟᱲᱟ ᱠᱚᱣᱟ᱾ ᱟᱫᱚ ᱩᱱ ᱡᱚᱠᱷᱮᱡ ᱤᱧ ᱧᱮᱞ ᱟᱠᱟᱫ ᱠᱚᱣᱟ ᱜᱤᱫᱽᱨᱟᱹ ᱦᱚᱸ ᱮᱛᱚᱢ ᱠᱷᱩᱵ ᱠᱚ ᱞᱟᱸᱫᱟᱭᱟ᱾ ᱟᱨ ᱮᱱᱛᱮ ᱚᱸ ᱯᱟᱲᱦᱟᱜ ᱦᱚᱸᱠᱚ ᱡᱳᱨ ᱜᱮᱭᱟ ᱥᱮᱼᱼ ᱚᱲᱟᱜ ᱠᱚᱨᱮ ᱦᱚᱸᱠᱚ ᱞᱟᱹᱭᱟ ᱠᱤ ᱵᱚᱞᱮ ᱵᱟᱝ, ᱛᱮᱦᱮᱸᱧ ᱫᱚ ᱢᱟᱪᱮᱫ ᱱᱚᱜᱼᱚᱭ ᱮᱢ ᱠᱟᱫ ᱞᱮᱭᱟ ᱤᱧᱫᱩᱧ ᱪᱟᱞᱟᱜ ᱜᱮᱭᱟ, ᱤᱧᱼᱼ ᱫᱚᱧ ᱚᱸᱻ ᱯᱷᱤᱨ ᱵᱟᱝ ᱠᱷᱟᱡ ᱫᱚᱦᱟᱸᱜ ᱮᱸᱼᱼ ᱵᱚᱞᱮ ᱮᱴᱟᱜ ᱜᱤᱫᱽᱨᱟᱹ ᱠᱩ ᱮᱱᱛᱮᱫ ᱠᱚ ᱞᱟᱦᱟᱜ-ᱟ ᱤᱧ ᱠᱷᱚᱡᱼᱼ ᱦᱮᱸ ᱟᱫᱚ ᱚᱱᱮ ᱚᱱᱠᱟ ᱦᱚᱸ ᱮᱱᱛᱮᱜ ᱢᱚᱡᱽ ᱜᱮ ᱮᱱᱛᱮ, ᱵᱮᱣᱦᱟᱨ ᱛᱟᱦᱮᱸᱱ ᱛᱟᱠᱚ ᱠᱷᱟᱡ ᱫᱚ ᱮᱱᱛᱮᱜ ᱱᱮ ᱦᱚᱲ ᱦᱚᱸ ᱢᱚᱡᱮᱢ ᱟᱴᱠᱟᱹᱨᱟ᱾
ᱦᱮᱸ
ᱟᱨ ᱮᱱᱛᱮᱜ ᱚᱱᱟ ᱠᱷᱚᱡ ᱠᱟᱹᱴᱤᱡ ᱜᱤᱫᱽᱨᱟᱹ ᱦᱚᱧ ᱧᱮᱞ ᱟᱠᱟᱫ ᱠᱚᱣᱟ᱾ ᱟᱫᱚᱢ ᱠᱚᱫᱚ ᱦᱩᱸ ᱦᱩᱸ ᱮᱫᱚᱢ᱾ ᱱᱮ ᱜᱮ ᱦᱟᱸᱜ ᱨᱚᱲ ᱚᱪᱚ ᱪᱮᱫ ᱫᱟᱭ ᱚᱱᱠᱟᱱ ᱜᱤᱫᱽᱨᱟᱹᱼᱼ ᱩᱱᱠᱩ ᱚᱱᱠᱟᱱ ᱜᱤᱫᱽᱨᱟᱹ ᱫᱚ ᱵᱚᱞᱮ ᱚᱠᱟ ᱞᱮᱠᱟ ᱪᱷᱟ ᱠᱩ ᱪᱮᱫ ᱟᱠᱚᱣᱟ? ᱡᱟᱦᱟᱱᱟᱜ ᱜᱮ ᱱᱟᱥᱮ ᱱᱟᱥᱮ ᱜᱮ ᱦᱟᱸᱜ ᱨᱚ ᱨᱚᱲᱮ ᱪᱮᱫ ᱮᱫᱟ, ᱚᱱᱠᱟᱱᱤᱡ ᱫᱚ ᱚᱠᱟ ᱞᱮᱠᱟᱢ ᱞᱟᱹᱭᱟᱭ ᱠᱷᱟᱡ ᱥᱮ ᱵᱚᱞᱮ ᱚᱠᱟ ᱞᱮᱠᱟᱢ ᱪᱤᱫ ᱚᱪᱚ ᱫᱟᱲᱮᱭᱟᱭᱟ? ᱪᱮᱫ ᱚᱱᱟ ᱠᱩᱪᱷᱮᱢ ᱞᱟᱹᱭ ᱫᱟᱲᱮᱭᱟᱹᱧᱟ?
ᱩᱱᱠᱩ ᱠᱟᱹᱴᱤᱡ ᱜᱤᱫᱽᱨᱟᱹ ᱱᱟᱥᱮ ᱱᱟᱥᱮ ᱨᱚᱲ ᱠᱚ ᱪᱤᱫ ᱠᱟᱜ ᱚᱱᱠᱟᱱ ᱜᱤᱫᱽᱨᱟᱹ ᱥᱮᱼᱼ
ᱮᱸ ᱦᱮᱸ ᱦᱮᱸᱼᱼ
ᱩᱱᱠᱩ ᱜᱤᱫᱽᱨᱟᱹ ᱚᱱᱟ ᱩᱱᱠᱩ ᱵᱚᱞᱮ ᱠᱟᱹᱴᱤᱡ ᱜᱤᱫᱽᱨᱟᱹ ᱞᱟᱹᱜᱤᱫ ᱫᱚ ᱵᱚᱞᱮ ᱡᱮᱥᱮᱼᱼ ᱟᱵᱚ ᱚᱲᱟᱜ ᱫᱩᱣᱟᱹᱨ ᱨᱮ ᱥᱮ ᱡᱟᱦᱟᱱᱤᱡ ᱠᱚ ᱤᱭᱟᱹ ᱠᱚ ᱡᱮᱥᱮᱼᱼ ᱠᱟᱹᱴᱤᱡ ᱜᱤᱫᱽᱨᱟᱹ ᱫᱚ ᱩᱱᱠᱩ ᱤᱭᱟᱹᱼᱼ ᱴᱤᱵᱷᱤ ᱠᱚᱨᱮ ᱛᱷᱚ ᱠᱟᱹᱴᱤᱡ ᱩᱱᱠᱩ ᱡᱟᱱᱣᱟᱨ ᱠᱚᱠᱚ ᱧᱮᱞ ᱵᱟᱲᱟ ᱠᱚᱣᱟ᱾
ᱦᱩᱸ ᱦᱩᱸ ᱦᱩᱸ
ᱦᱮᱸ ᱛᱚ ᱚᱱᱠᱟᱱᱟᱜ ᱪᱤᱛᱟᱹᱨ ᱵᱚᱞᱮ ᱦᱟᱛᱟᱣᱟ ᱦᱩᱭᱩᱜ-ᱟ᱾
ᱦᱩᱸ ᱦᱩᱸ
ᱟᱨ ᱚᱱᱟ ᱪᱤᱛᱟᱹᱨ ᱧᱮᱞ ᱠᱟᱛᱮᱫ ᱜᱮ ᱟᱢᱫᱚ ᱧᱩᱛᱩᱢ ᱞᱟᱹᱭᱟᱭ ᱢᱮ᱾
ᱦᱩᱸ ᱦᱩᱸ
ᱟᱨ ᱚᱱᱟ ᱛᱮ ᱩᱱᱤ ᱨᱚᱲ ᱚᱪᱚᱭᱮᱢᱮ᱾
ᱦᱩᱸ ᱦᱩᱸ
ᱟᱨ ᱡᱚᱠᱷᱚᱱ ᱛᱟᱭᱚᱢ ᱛᱮᱫᱚ ᱩᱱᱤ ᱫᱚ ᱚᱱᱟ ᱪᱤᱛᱟᱹᱨ ᱧᱮᱞ ᱠᱟᱛᱮ ᱜᱮ ᱧᱩᱛᱩᱢ ᱫᱚ ᱟᱢ ᱫᱚ ᱟᱞᱚᱢ ᱞᱟᱹᱭᱮᱭᱟ᱾ ᱠᱷᱟᱞᱤ ᱟᱢᱫᱚ ᱚᱱᱟ ᱪᱤᱛᱟᱹᱨ ᱜᱮ ᱩᱫᱩᱜ ᱟᱭ ᱢᱮ ᱛᱚ ᱩᱱᱤ ᱭᱮ ᱦᱟᱸᱜ ᱚᱱᱟ ᱪᱤᱛᱟᱹᱨ ᱧᱮᱞ ᱠᱟᱛᱮ ᱜᱮ ᱵᱩᱡᱟᱭ ᱱᱩᱭ ᱫᱚ ᱱᱩᱭ ᱠᱟᱱᱟ, ᱱᱚᱣᱟ ᱫᱚ ᱱᱚᱣᱟ ᱠᱟᱱᱟ᱾ ᱱᱚᱣᱟ ᱫᱚ ᱱᱚᱣᱟ ᱠᱟᱱᱟ᱾
ᱟᱪᱪᱷᱟ
ᱚᱝᱠᱟ ᱠᱟᱛᱮᱜ ᱠᱚ ᱪᱮᱫ ᱦᱚᱪᱚ ᱠᱟᱹᱴᱤᱡ ᱜᱤᱫᱽᱨᱟᱹ ᱫᱚ
ᱦᱩᱸ ᱦᱩᱸ ᱵᱟᱝ ᱟᱫᱚ ᱯᱷᱤᱨ ᱚᱝᱠᱟ ᱤᱧ ᱧᱮᱞ ᱵᱟᱲᱟ ᱠᱟᱜ ᱠᱚᱣᱟ ᱡᱮ ᱮᱴᱟᱜᱼᱮᱴᱟᱜ ᱮᱱᱛᱮᱜ ᱚᱝᱠᱟ ᱠᱩ ᱞᱟᱹᱭ ᱵᱟᱲᱟᱣ ᱠᱚᱣᱟ ᱞᱟᱹᱭ ᱵᱟᱲᱟ ᱫᱚ ᱚᱠᱟ ᱞᱮᱠᱟ ᱟᱸᱜ ᱱᱮᱜᱮ ᱦᱟᱸᱜ ᱱᱟᱥᱮᱱᱟᱜ ᱦᱟᱸᱜ ᱜᱤᱫᱽᱨᱟᱹᱭ ᱨᱚᱲ ᱦᱟᱸᱜ ᱪᱮᱜ ᱫᱟᱭ ᱟᱫᱚ ᱦᱚᱭ ᱩᱱ ᱛᱤᱱ ᱨᱮᱫᱚ ᱩᱱᱠᱩ ᱮᱱᱛᱮᱫ ᱥᱮᱛᱟ, ᱯᱩᱥᱤ ᱧᱮᱞ ᱠᱟᱛᱮ ᱥᱮ ᱥᱤᱢ ᱧᱮᱞ ᱠᱟᱛᱮᱜ ᱦᱟᱸᱜ ᱮ ᱩᱫᱩᱜᱟ ᱟᱫᱚ ᱩᱫᱩᱜ ᱠᱷᱟᱡ ᱦᱟᱸᱜ ᱟᱫᱚ ᱚᱱᱛᱮᱜ ᱜᱤᱫᱽᱨᱟᱹ ᱟᱡ ᱜᱚᱜᱚ ᱥᱮ ᱵᱚᱞᱮ ᱩᱱᱤ ᱥᱚᱸᱜᱮ ᱨᱮ ᱡᱟᱦᱟᱸᱭ ᱠᱚ ᱛᱟᱦᱮᱱ ᱩᱱᱠᱩ ᱫᱚ ᱟᱫᱚ ᱠᱩ ᱞᱟᱹᱭ ᱟᱠᱚᱣᱟ ᱠᱤ ᱱᱩᱭ ᱫᱚ ᱥᱮᱛᱟ ᱠᱟᱱ ᱠᱷᱟᱡ ᱫᱚ ᱞᱮᱞᱮ ᱢᱮᱛᱟᱣᱟᱭᱟᱭ ᱥᱮ ᱥᱤᱢ ᱠᱟᱱ ᱠᱷᱟᱡ ᱫᱚ ᱛᱤᱛᱤ ᱢᱮᱛᱟᱣᱟᱭᱟᱭ ᱥᱮ ᱢᱮᱨᱚᱢ ᱠᱟᱱ ᱠᱷᱟᱡ ᱫᱚ ᱮᱱᱛᱮᱫ ᱦᱮᱸᱜ ᱮ ᱢᱮᱛᱟᱣ ᱟᱭᱟ ᱢᱮ-ᱢᱮᱜ ᱠᱟᱱᱟᱭ ᱦᱮᱸ ᱟᱨᱦᱚᱸ ᱥᱮ ᱫᱟᱠᱟ ᱠᱷᱟᱡ ᱫᱚ ᱢᱮᱛᱟᱣ ᱟᱭᱟ ᱠᱟᱜ ᱠᱟᱱᱟ
ᱦᱩᱸ
ᱤᱧ ᱫᱚ ᱩᱱ ᱡᱚᱠᱷᱚᱡ ᱤᱧ ᱮᱱᱛᱮᱜ ᱚᱝᱠᱟ ᱤᱧ ᱥᱟᱢᱟᱝ ᱨᱤᱧ ᱛᱟᱦᱮᱱ ᱠᱷᱟᱡ ᱛᱚᱠᱷᱚᱱ ᱫᱚ ᱤᱧᱤᱧ ᱞᱟᱹᱭ ᱵᱟᱲᱟᱣ ᱠᱟᱜ ᱠᱚᱣᱟ ᱚᱝᱠᱟ ᱫᱚ ᱵᱟᱝ ᱵᱚᱞᱮ ᱱᱩᱭ ᱫᱚ ᱟᱭᱟᱜ ᱨᱚᱲ ᱦᱤᱥᱟᱹᱵ ᱫᱚ ᱱᱤᱛ ᱫᱚ ᱛᱤᱛᱤ ᱟᱨ ᱢᱮᱢᱮᱜ ᱠᱩᱜᱮ ᱨᱚᱲ ᱫᱟᱲᱮᱭᱟᱜᱼᱟ ᱛᱚ ᱟᱫᱚ ᱡᱚᱠᱷᱚᱱ ᱜᱮ ᱦᱟᱸᱜ ᱮ ᱨᱚᱲ ᱠᱷᱟᱡ ᱩᱱᱤ ᱫᱚ ᱢᱚᱡᱽ ᱛᱮᱢ ᱞᱟᱹᱭᱮᱭᱟ ᱛᱚᱵᱮ ᱚᱝᱠᱟᱜᱮ ᱨᱚᱲ ᱫᱟᱲᱮᱜᱼᱟ ᱢᱮᱨᱚᱢ ᱠᱟᱱ ᱠᱷᱟᱡ ᱫᱚ ᱢᱮᱨᱚᱢ ᱜᱮ ᱞᱟᱹᱭᱟᱭ ᱢᱮ ᱢᱮᱢᱮᱜ ᱫᱚ ᱟᱞᱚᱢ ᱞᱟᱹᱭᱭᱟ ᱵᱟᱝᱠᱷᱟᱡ ᱫᱚ ᱚᱝᱠᱟ ᱜᱮ ᱦᱮᱣᱟᱜᱼ ᱟᱭ ᱛᱚ
ᱦᱮᱸ ᱵᱚᱞᱮ ᱚᱱᱟ ᱫᱚ ᱟᱭᱢᱟ ᱞᱟᱹᱴᱩ ᱞᱮᱱ ᱦᱟᱹᱵᱤᱡ ᱫᱚ ᱤᱱᱠᱟᱹᱜ ᱜᱮ ᱨᱚᱲᱟᱭ ᱪᱤᱜ ᱞᱮᱠᱟᱢ ᱪᱮᱫ
ᱦᱩᱸ ᱦᱮᱸ ᱟᱨ ᱟᱨ ᱵᱟᱝᱠᱷᱟᱡ ᱫᱚ ᱟᱹᱰᱤ ᱫᱤᱱ ᱦᱟᱹᱵᱤᱡ ᱮᱱᱛᱮ ᱚᱝᱠᱟᱜᱮ ᱢᱮᱢᱮᱜ ᱜᱮ ᱨᱚᱲᱟᱭ ᱥᱮ ᱞᱮᱞᱮ ᱜᱮ ᱨᱚᱲ ᱟᱭ ᱟᱫᱚ ᱥᱮᱛᱟ ᱠᱟᱱ ᱠᱷᱟᱡ ᱫᱚ ᱥᱮᱛᱟ ᱜᱮ ᱞᱟᱹᱭᱟᱭ ᱢᱮ ᱡᱮᱢᱚᱱ ᱩᱱᱤ ᱫᱚ ᱵᱚᱞᱮ ᱨᱚᱲ ᱨᱮᱦᱚᱸ ᱮᱱᱛᱮ ᱥᱟᱵᱟᱫ ᱨᱮᱱᱟᱝ ᱟᱫᱷᱟ ᱦᱚᱸ ᱭ ᱮᱱᱛᱜ ᱮ ᱨᱚᱲ ᱫᱟᱲᱮᱭᱟᱜ ᱟᱫᱚ ᱚᱱᱟᱫᱚ ᱪᱮᱜ ᱠᱟᱱᱟ ᱡᱚᱠᱷᱚᱱ ᱜᱮ ᱦᱟᱸᱜ ᱩᱱᱤ ᱮᱱᱛᱮ ᱦᱟᱨᱟ ᱧᱚᱜᱚᱜ-ᱟᱭ ᱥᱮ ᱨᱚᱲ ᱠᱚ ᱟᱹᱪᱩᱨᱚᱜ ᱛᱟᱭᱟ ᱟᱫᱚ ᱯᱩᱥᱴᱟᱹᱣ ᱛᱮ ᱦᱟᱸᱜ ᱩᱱᱠᱩ ᱡᱤᱵᱽ-ᱡᱤᱭᱟᱹᱞᱤ ᱭᱟᱜ ᱧᱩᱛᱩᱢᱮ ᱞᱟᱹᱭ ᱫᱟᱲᱮᱭᱟᱜᱼᱟ ᱟᱫᱚ ᱪᱮᱜ ᱱᱚᱣᱟ ᱫᱚ ᱴᱷᱤᱠ-ᱟ ᱥᱮ ᱵᱚᱞᱮ ᱮᱴᱟᱜ ᱞᱮᱠᱟ ᱦᱚᱸ ᱚᱝᱠᱟ ᱠᱩ ᱞᱟᱹᱭ ᱵᱟᱲᱟᱣ ᱠᱚᱣᱟ
ᱵᱟ ᱚᱝᱠᱟ ᱫᱚ ᱵᱟᱝ, ᱟᱢ ᱮᱢ ᱞᱟᱹᱭᱠᱮᱫᱟ ᱥᱮ ᱵᱚᱞᱮ ᱠᱟᱹᱴᱤᱡ ᱨᱮᱫᱚ ᱚᱠᱟ ᱠᱩ ᱢᱮᱛᱟᱣ ᱠᱚᱣᱟ ᱠᱤ ᱢᱮᱨᱚᱢᱮ ᱛᱟᱦᱮᱱ ᱠᱷᱟᱡ ᱢᱮ-ᱢᱮᱜ ᱫᱟᱠᱟ ᱠᱷᱟᱡ ᱫᱚ ᱠᱟᱜ ᱚᱝᱠᱟ ᱫᱚ ᱵᱟᱝ ᱡᱟᱦᱟᱱᱤᱡ ᱧᱩᱛᱩᱢ ᱠᱟᱱᱟ ᱡᱟᱦᱟᱱᱤᱡ-ᱟᱜ ᱵᱚᱞᱮ ᱥᱮᱛᱟ ᱠᱷᱟᱡ ᱫᱚ ᱥᱮᱛᱟ ᱜᱮ ᱢᱮᱨᱚᱢ ᱠᱷᱟᱡ ᱫᱚ ᱢᱮᱨᱚᱢ ᱥᱤᱢ ᱠᱷᱟᱡ ᱫᱚ ᱥᱤᱢ ᱜᱤ ᱚᱱᱟᱜᱮ ᱞᱟᱹᱭᱟᱭᱟ ᱩᱱᱤ ᱫᱚ ᱵᱚᱞᱮ ᱩᱱᱤ ᱫᱚ ᱞᱟᱹᱴᱩᱜ ᱟᱭ ᱠᱷᱟᱡ ᱫᱚ ᱚᱱᱟᱜᱮ ᱡᱟᱦᱟᱸᱴᱟᱜ ᱮᱢ ᱪᱮᱫ ᱠᱟᱣᱫᱮᱭᱟ ᱚᱱᱟᱜᱮ ᱩᱱᱤ ᱫᱚ ᱪᱮᱜ ᱜᱟᱭ ᱟᱭᱢᱟ ᱟᱡ ᱟᱡᱛᱮ ᱡᱚᱵ ᱛᱚᱠ ᱵᱚᱞᱮ ᱦᱩᱫᱤᱥ ᱵᱟᱝ ᱦᱮᱡ ᱟᱭᱟ, ᱛᱟ ᱦᱟᱹᱵᱤᱡ ᱫᱚ ᱩᱱᱤ ᱫᱚ ᱚᱱᱠᱟᱜᱮᱭ ᱾ ᱚᱱᱟ ᱛᱮ ᱟᱢ ᱪᱮᱫ ᱞᱮᱠᱟᱢ ᱞᱟᱹᱭ ᱠᱮᱫᱟ ᱵᱚᱞᱮ ᱜᱤᱫᱽᱨᱟᱹ ᱫᱚ ᱚᱱᱠᱟ ᱜᱮ ᱪᱮᱫ ᱡᱟᱹᱨᱩᱲ ᱠᱟᱱᱟ᱾
ᱦᱩᱸ ᱦᱩᱸ ᱦᱩᱸ
ᱦᱮᱸ
ᱦᱮᱸ, ᱟᱨ ᱟᱪᱪᱷᱟ ᱢᱟ ᱢᱟ ᱦᱮᱸ ᱜᱮ ᱟᱨᱦᱚᱸ ᱜᱤᱫᱽᱨᱟᱹ ᱟᱜᱟᱨ ᱡᱩᱫᱤ ᱦᱩᱡᱩᱛ ᱠᱷᱟᱭᱮ ᱛᱚᱭᱳ ᱩᱱ ᱜᱷᱟᱹᱲᱤᱡ ᱫᱚ ᱪᱮᱫ ᱚᱱᱟ ᱡᱟᱦᱟᱱᱟᱜ ᱡᱮᱥᱮ ᱠᱷᱮᱞᱳᱰᱟᱜ ᱡᱟᱦᱟᱱᱟᱜ ᱞᱟᱹᱜᱤᱫ ᱮ ᱦᱤᱡᱩᱛᱟ ᱤᱧ ᱫᱚ ᱦᱟᱛᱟᱣᱟᱹᱧ ᱢᱮᱜᱮ ᱢᱮᱱᱛᱮ ᱠᱤᱨᱤᱧᱟᱹᱧ ᱢᱮᱜᱮ ᱛᱚ ᱪᱮᱫ ᱦᱟᱛᱟᱣ ᱠᱚ ᱪᱟᱹᱦᱤ ᱥᱮ ᱵᱟᱝ ᱦᱟᱛᱟᱣ ᱠᱚ ᱪᱟᱹᱦᱤ
ᱵᱚᱞᱮ ᱚᱱᱟ ᱜᱤᱫᱽᱨᱟᱹ ᱡᱮᱭᱥᱮ ᱡᱟᱦᱟᱱᱟᱜ ᱵᱚᱞᱮ ᱟᱭᱢᱟ ᱫᱟᱢᱟᱜ ᱦᱚᱸᱭ ᱧᱮᱞ ᱠᱮᱫᱟ ᱛᱚ ᱚᱱᱟ ᱠᱚ ᱦᱤᱡᱩᱛ ᱠᱟᱛᱮᱫ ᱵᱚᱞᱮ ᱩᱱᱤ ᱦᱟᱛᱟᱣᱟᱭ ᱪᱮ ᱥᱮ ᱵᱟᱝ ᱚᱱᱟᱢ ᱢᱮᱱ ᱮᱫᱟ?
ᱦᱩᱸ ᱦᱩᱸᱦᱩᱸ᱾
ᱵᱟᱝ, ᱚᱱᱠᱟ ᱫᱚ ᱵᱟᱝ ᱠᱟᱱᱟ ᱠᱤ ᱵᱚᱞᱮ ᱡᱮᱭᱥᱮ ᱛᱷᱚᱲᱟ ᱛᱷᱚᱲᱟ ᱫᱟᱢᱟᱜ ᱛᱟᱦᱮᱱ ᱠᱷᱟᱡ ᱫᱚ ᱦᱩᱡᱩᱛ ᱠᱷᱟᱡ ᱫᱚ ᱴᱷᱤᱠ ᱜᱮᱭᱟ᱾ ᱟᱫᱚ ᱚᱱᱠᱟᱱᱟᱜ ᱦᱟᱛᱟᱣᱟᱭ ᱢᱮ ᱛᱟᱠᱤ ᱩᱱᱤ ᱛᱟᱭᱱᱚᱢ ᱛᱮ ᱚᱱᱟᱭ ᱡᱮᱭᱥᱮ ᱠᱟᱹᱴᱤᱜ ᱨᱮᱫᱚ ᱠᱚ ᱢᱮᱱᱟ ᱠᱤ ᱵᱚᱞᱮ ᱜᱤᱫᱽᱨᱟᱹᱣᱟᱜ ᱚᱱᱟ ᱤᱭᱟᱹ ᱦᱩᱭᱩᱜ ᱪᱟᱹᱦᱤ ᱵᱚᱞᱮ ᱚᱱᱟ ᱪᱤᱫ ᱞᱮᱠᱟ ᱵᱟᱱᱟᱣ ᱠᱟᱱᱟ ᱥᱮ ᱵᱚᱞᱮ ᱚᱠᱟᱞᱮᱠᱟ ᱵᱚᱞᱮ ᱜᱤᱫᱽᱨᱟᱹ ᱡᱟᱦᱱᱟᱜ ᱡᱤᱱᱤᱥ ᱮᱢ ᱦᱟᱛᱟᱣ ᱠᱷᱟᱡ ᱛᱚ ᱚᱱᱟ ᱫᱚ ᱛᱷᱚᱲᱟ ᱫᱤᱱ ᱨᱮᱜᱮ ᱠᱚ ᱵᱟᱹᱲᱤᱡ ᱛᱟᱦᱮᱱᱟ᱾ ᱛᱚ ᱩᱱᱤ ᱫᱚ ᱚᱱᱟ ᱡᱤᱱᱤᱥ ᱚᱱᱟ ᱨᱮ ᱱᱤᱭᱟᱹ ᱵᱚᱞᱮ ᱠᱳᱥᱤᱥ ᱛᱟᱦᱮᱱᱟᱭ ᱠᱤ ᱱᱚᱣᱟ ᱪᱮᱠᱟᱛᱮ ᱵᱟᱱᱟᱣ ᱟᱠᱟᱱᱟ ᱱᱚᱣᱟ ᱪᱮᱠᱟᱛᱮ ᱤᱭᱟᱹᱣ ᱟᱠᱟᱱᱟ᱾ ᱛᱚᱦ, ᱢᱟᱱᱮ ᱦᱟᱛᱟᱣᱟᱭ ᱢᱮᱜᱮ, ᱞᱮᱠᱤᱱ ᱚᱱᱟ ᱡᱤᱱᱤᱥ ᱩᱱᱤ ᱯᱚᱨ ᱚᱱᱟ ᱰᱮᱵᱽᱞᱚᱯᱚᱜᱼᱟ ᱩᱱᱤ ᱵᱷᱤᱛᱨᱤ ᱨᱮ ᱚᱱᱟ ᱪᱤᱡᱽ ᱜᱮᱭᱟᱱ ᱵᱚᱞᱮ ᱣᱤᱠᱥᱤᱛᱚᱜᱼᱟ᱾ ᱩᱱᱤ ᱚᱱᱟᱭ ᱧᱮᱞᱟᱭ ᱠᱤ ᱵᱚᱞᱮ ᱪᱤᱠᱟᱛᱮ ᱱᱚᱣᱟ ᱵᱮᱱᱟᱣ ᱠᱟᱱᱟ ᱚᱱᱟ ᱯᱚᱨ ᱩᱱᱤ ᱯᱩᱨᱟᱹᱭ ᱵᱚᱞᱮ ᱡᱳᱨᱮ ᱮᱢᱟᱣᱟᱜᱼᱟ᱾
ᱦᱮᱸ ᱵᱚᱞᱮ ᱠᱷᱩᱜ ᱫᱚᱨᱟᱜ ᱫᱚ ᱵᱟᱝ ᱦᱟᱛᱟᱣ ᱟᱠᱚ ᱪᱟᱹᱦᱤ, ᱦᱮᱸ ᱦᱮᱸ᱾
ᱦᱮᱸ ᱦᱮᱸ᱾
ᱴᱷᱤᱠ ᱜᱮᱭᱟ ᱟᱢ ᱥᱩᱞᱩᱡ ᱜᱟᱞᱢᱟᱨᱟᱣ ᱠᱟᱛᱮᱜ ᱟᱹᱰᱤ ᱢᱚᱸᱡᱽ ᱤᱧ ᱟᱴᱠᱟᱨ ᱠᱮᱫᱟ᱾ ᱴᱷᱤᱠ ᱜᱮᱭᱟ, ᱴᱷᱤᱠ ᱜᱮᱭᱟ ᱢᱟ ᱫᱚ᱾
ᱦᱮᱸ ᱴᱷᱤᱠ᱾
ᱦᱩᱸ᱾